ᱡᱚᱦᱟᱨ ᱜᱮ
ᱦᱳᱭ ᱡᱚᱦᱟᱨ ᱜᱮ᱾
ᱦᱳᱭ ᱡᱷᱚᱛᱚ ᱠᱷᱚᱱ ᱯᱩᱭᱞᱩ ᱨᱮ ᱤᱧ ᱥᱮᱫ ᱠᱷᱚᱱ ᱮᱸᱼᱼ ᱥᱟᱹᱜᱩᱱ ᱡᱚᱦᱟᱨ ᱥᱮ ᱥᱟᱹᱜᱩᱱ ᱧᱤᱫᱟᱹ ᱥᱟᱶ ᱥᱟᱶᱛᱮ ᱥᱟᱹᱜᱩᱱ ᱥᱤᱸᱜᱟᱹᱲ᱾
ᱦᱳᱭ ᱤᱧ ᱛᱚᱨᱚᱯᱷ ᱠᱷᱚᱱᱟᱜ ᱦᱚᱸ᱾ ᱥᱟᱹᱜᱩᱱ ᱧᱤᱫᱟ. ᱥᱟᱶ ᱥᱟᱶᱛᱮ ᱥᱟᱹᱜᱩᱱ ᱥᱤᱸᱜᱟᱹᱲ᱾
ᱦᱳᱭ
ᱟᱨ ᱛᱟᱦᱞᱮ ᱪᱮᱫ ᱵᱤᱱ ᱪᱤᱠᱟᱹᱭᱮᱫᱟ?
ᱪᱤᱠᱟᱹ ᱦᱚᱸ ᱵᱟᱝ ᱠᱟᱹᱴᱤᱡ ᱨᱩᱣᱟᱹ ᱵᱟᱲᱟᱜ ᱠᱟᱱᱟᱞᱤᱧ ᱢᱟᱫᱟ ᱠᱚ ᱦᱩᱭᱩᱜ ᱠᱟᱱᱟ ᱟᱨ ᱚᱱᱠᱟ ᱚᱥᱩᱵᱤᱫᱷᱟ ᱠᱚ ᱦᱮᱱᱟᱜ ᱜᱮᱭᱟ ᱥᱮ ᱪᱟᱥᱵᱟᱥ ᱠᱚᱨᱮ ᱟᱹᱰᱤ ᱜᱟᱱ ᱜᱮ ᱚᱱᱠᱟ ᱫᱚ ᱦᱩᱭᱩᱜ ᱜᱮᱭᱟ ᱥᱮ᱾
ᱦᱳᱜ ᱨᱟᱱ ᱠᱚ ᱛᱟᱦᱞᱮ ᱵᱮᱱ ᱦᱟᱛᱟᱣ ᱠᱟᱫᱟ?
ᱦᱮᱸ ᱨᱟᱱ ᱠᱚᱫᱚᱞᱤᱧ ᱦᱟᱛᱟᱣ ᱟᱠᱟᱫ ᱜᱮᱭᱟ ᱟᱫᱚ ᱡᱚᱢ ᱵᱟᱲᱟ ᱠᱚᱫᱚ ᱦᱩᱭ ᱟᱠᱟᱱ ᱜᱮᱭᱟ᱾ ᱟᱫᱚ ᱠᱟᱹᱴᱤᱡ ᱵᱷᱟᱜᱮ ᱧᱚᱜ ᱞᱤᱧ ᱵᱩᱡ ᱵᱩᱡ ᱫᱟ ᱵᱮᱥ ᱧᱚᱜ᱾
ᱚ ᱛᱟᱦᱚᱞᱮ ᱨᱩᱣᱟᱹ ᱫᱚ ᱛᱤᱱ ᱠᱷᱚᱱᱟᱜ ᱮᱦᱚᱵ ᱟᱠᱟᱜ ᱵᱤᱱ ᱛᱟᱦᱮᱸᱫ?
ᱨᱩᱣᱟᱹᱜ ᱫᱚ ᱮᱱᱟᱱ
ᱛᱤᱠᱤᱱ ᱥᱮᱫ ᱠᱷᱚᱱ ᱟᱨᱟᱜ ᱮᱛᱚᱦᱚᱵ ᱞᱮᱱᱟ ᱟᱫᱚ ᱱᱤᱛᱚᱜ ᱫᱚ ᱠᱚᱢ ᱜᱮ ᱦᱮᱱᱟᱜᱼᱟ ᱟᱫᱚ ᱵᱚᱦᱚᱜ ᱛᱮᱫ ᱦᱟᱹᱥᱩᱭᱮᱫ ᱞᱤᱧᱟ᱾ ᱠᱟᱹᱴᱤᱡ
ᱚ ᱨᱟᱱ ᱠᱚᱵᱤᱱ ᱡᱚᱢ ᱠᱮᱫᱟ ᱛᱚ ᱵᱟᱝ?
ᱛᱟᱦᱚᱞᱮ ᱟᱵᱤᱱ ᱫᱚ ᱪᱮᱫ ᱵᱤᱱ ᱪᱤᱠᱟᱹᱭ ᱫᱟ?
ᱟᱹᱞᱤᱧ ᱫᱚ ᱪᱮᱫ ᱜᱮ ᱵᱟᱝ ᱦᱚᱜᱼᱚᱭ ᱴᱤᱵᱤᱞᱤᱧ ᱧᱮᱞᱮᱫ ᱛᱟᱦᱮᱸᱫ᱾
ᱛᱟᱦᱚᱞᱮ ᱱᱤᱛᱚᱜ ᱫᱚ ᱚᱲᱟᱜ ᱥᱮᱫ ᱨᱮᱜᱮ ᱢᱮᱱᱟᱜ ᱵᱤᱱᱟ ᱥᱮ ᱥᱮ ᱵᱟᱨᱮᱱᱫᱟ, ᱥᱮᱫ ᱵᱟᱨᱦᱮ ᱥᱮᱫ, ᱠᱩᱞᱦᱤ ᱥᱮᱫ ᱠᱷᱟᱹᱨᱟᱹᱭ ᱥᱮᱫ?
ᱵᱟᱵᱟ ᱚᱲᱟᱜ ᱨᱮᱜᱮ ᱢᱮᱱᱟᱜ ᱞᱤᱧᱟᱹ ᱵᱟᱨᱦᱮ ᱨᱮᱫᱚ ᱫᱚᱢᱮ ᱫᱟᱜ ᱫᱟᱭ ᱵᱟᱝ᱾ ᱤᱱᱟᱹ ᱦᱚᱛᱮ ᱛᱮ ᱚᱲᱟᱜ ᱵᱷᱤᱛᱨᱤ ᱞᱤᱝ ᱵᱚᱞᱚ ᱟᱠᱟᱱᱟ᱾
ᱮᱠᱫᱚᱢ ᱮᱠᱫᱚᱢ ᱦᱳᱭ ᱚᱱᱠᱟᱜᱮ ᱵᱷᱤᱛᱤᱨ ᱥᱮᱫ ᱨᱮᱜ ᱛᱟᱦᱮᱱ ᱵᱤᱱ ᱵᱟᱝᱠᱷᱟᱱ ᱫᱚ ᱦᱟᱸᱜ ᱟᱹᱵᱤᱱ ᱦᱚᱸ ᱨᱩᱣᱟᱹ ᱟᱡᱟᱨ ᱠᱚ ᱡᱚᱴᱟᱣ ᱵᱤᱱ ᱠᱷᱟᱱ ᱚᱲᱟᱜ ᱦᱚᱲ ᱠᱚ ᱪᱤᱱᱛᱟᱹ ᱵᱮᱱᱟ ᱟᱨ ᱚᱲᱟᱜ ᱦᱚᱲ ᱡᱩᱫᱤ ᱠᱚ ᱪᱤᱱᱛᱟᱹᱭᱟ ᱟᱹᱵᱤᱱ ᱵᱤᱱ ᱪᱤᱱᱛᱟᱹᱭᱟ ᱩᱱᱫᱚ ᱵᱟᱹᱲᱛᱤ ᱧᱚᱜ᱾
ᱦ
ᱡᱮ ᱫᱟᱜ ᱨᱮᱞᱤᱧ ᱩᱰᱠ ᱱᱟ ᱟᱹᱞᱤᱧ ᱠᱷᱟᱹᱛᱤᱨ ᱜᱮ ᱩᱱᱟᱹᱜ ᱠᱚ ᱪᱤᱱᱛᱟᱹᱭ ᱫᱟ᱾
ᱮᱠᱫᱚᱢ ᱜᱮ ᱫᱟᱜ ᱢᱟ ᱥᱮᱛᱟᱜ ᱠᱷᱚᱱᱟᱜ ᱜᱮ ᱡᱚᱨᱚᱜ ᱠᱟᱱᱟ ᱟᱫᱚ ᱚᱱᱠᱟ ᱫᱚ ᱩᱰᱩᱠ ᱵᱟᱲᱟ ᱫᱚ ᱵᱟᱝ ᱦᱩᱭ ᱟᱠᱟᱱᱟ᱾ ᱦᱚᱸᱜᱼᱚᱭ ᱚᱲᱟᱜ ᱠᱚᱨᱮ ᱜᱮ ᱢᱮᱱᱟᱜ ᱞᱤᱝᱼᱟ᱾ ᱦ
ᱦᱤᱛ ᱛᱳ ᱚᱲᱟᱜ ᱠᱚᱨᱮᱜᱮ ᱛᱟᱦᱮᱱ ᱫᱚ ᱵᱷᱟᱜᱮᱭᱟ ᱱᱤᱛᱚᱜ ᱫᱚ ᱡᱮᱦᱮᱛᱩ ᱡᱟᱹᱯᱩᱫ ᱫᱤᱱ ᱠᱟᱱᱟ ᱦᱮᱸᱥᱮ ᱚᱲᱟᱜ ᱨᱮᱜᱮ ᱛᱟᱦᱮᱱ ᱵᱤᱱ ᱟᱨ ᱡᱟᱦᱟᱸ ᱫᱚ ᱚᱲᱟᱜ ᱨᱮᱱᱟᱜ ᱪᱟᱥ ᱠᱟᱹᱢᱤ ᱠᱚ ᱚᱱᱟ ᱠᱚ ᱧᱮᱞ ᱵᱟᱲᱟ᱾
ᱦᱩᱸ ᱮᱠᱫᱚᱢ᱾ ᱧᱮᱞ ᱫᱚ ᱮᱱᱟᱱᱚᱱ ᱠᱷᱮᱛ ᱥᱮᱮᱫ ᱪᱟᱞᱟᱣ ᱦᱩᱭ ᱞᱮᱱᱟ ᱵᱟᱝ ᱫᱚ ᱵᱟᱝ ᱥᱮᱛᱟᱜ ᱵᱮᱲᱟ ᱚᱱᱟᱫᱚ
ᱧᱳ
ᱟᱹᱪ ᱠᱷᱮᱛ ᱫᱚᱢᱮ ᱫᱟᱜ ᱟᱠᱟᱫᱟᱭ ᱛᱚ ᱚᱱᱟ ᱠᱷᱟᱹᱛᱤᱨ ᱛᱮ ᱩᱱᱟᱹᱜ ᱫᱚ ᱠᱷᱮᱛ ᱠᱚᱜᱮ ᱧᱮᱞ ᱵᱟᱲᱟ ᱦᱩᱭ ᱮᱱᱟ᱾ ᱠᱤᱪᱷᱩ ᱜᱟᱱ ᱨᱚᱠᱚᱡ ᱜᱚᱝᱜᱷᱟ ᱞᱤᱧ ᱦᱟᱞᱟᱝ ᱠᱮᱫ ᱠᱚᱣᱟ ᱟᱨᱞᱤᱤᱧ ᱦᱮᱡ ᱮᱱᱟ᱾
ᱛᱟᱦᱚᱞᱮ ᱛᱮᱦᱮᱧ ᱫᱚ ᱨᱚᱠᱚᱡ ᱜᱚᱝᱜᱷᱟ ᱜᱮᱵᱤᱱ ᱩᱛᱩ ᱠᱟᱫ ᱠᱚᱣᱟ ᱥᱮ ᱪᱮᱫᱠᱟ?
ᱦᱮᱸ ᱩᱛᱩ ᱦᱩᱭ ᱞᱮᱱᱟ ᱨᱚᱠᱚᱡ ᱟᱞᱩ ᱵᱤᱞᱟᱹᱛᱤ᱾
ᱦᱮᱸ
ᱟᱨ ᱫᱟᱠᱟ ᱦᱚᱸᱼᱚᱭ ᱠᱷᱟᱱᱮᱠ ᱢᱟᱲᱟᱝ ᱡᱚᱢ ᱦᱩᱭ ᱮᱱᱟ ᱛᱟᱨᱯᱚᱨᱮ ᱱᱚᱜᱼᱚᱭ ᱚᱲᱟᱜ ᱥᱮᱫ ᱵᱚᱞᱚ ᱦᱩᱭ ᱠᱟᱱᱟ᱾
ᱡᱟᱦᱟᱸ ᱦᱩᱭᱩᱜ ᱠᱟᱱᱟ ᱠᱚ ᱨᱚᱠᱚᱡ ᱟᱹᱵᱤᱱ ᱩᱱᱠᱩ ᱩᱛᱩ ᱠᱚᱵᱤᱱ ᱠᱟᱹᱴᱤᱡ ᱟᱹᱞᱩ ᱮᱢᱟᱜ ᱵᱤᱱ ᱵᱟᱨᱭᱟ ᱜᱟᱱ ᱦᱮᱸᱥᱮ ᱟᱨ ᱡᱟᱦᱟᱸ ᱦᱩᱭᱩᱜ ᱠᱟᱱᱟ ᱦᱚᱛᱚᱫ ᱠᱷᱟᱲᱟ ᱥᱟᱶ ᱥᱟᱶ ᱥᱟᱶ ᱛᱮ ᱜᱟᱹᱫᱷᱟᱹᱨᱤ ᱨᱮᱱᱟᱜ ᱠᱷᱟᱲᱟ᱾
ᱦᱩᱸ
ᱚᱱᱟ ᱚᱱᱟᱛᱮ ᱩᱛᱩ ᱠᱚᱵᱤᱱ ᱟᱨ ᱡᱚᱢ ᱵᱤᱱ ᱵᱩᱡᱷᱟᱹᱣ ᱵᱤᱱᱯᱩᱨ ᱨᱚᱠᱚᱡ ᱩᱛᱩ ᱞᱮᱠᱟᱜᱮ
ᱟᱹᱞᱤᱧ ᱫᱚ ᱚᱱᱠᱟ ᱦᱚᱛᱮᱜ ᱛᱮ ᱵᱟᱹᱞᱤᱧ ᱡᱚᱢ ᱟᱠᱟᱫᱟ᱾ ᱮᱢᱱᱤ ᱨᱚᱠᱚᱡ ᱟᱞᱩ ᱵᱤᱞᱟᱹᱛᱤ ᱨᱚᱠᱚᱡ ᱵᱷᱟᱡᱤ ᱚᱱᱠᱟ ᱜᱮ ᱡᱚᱢ ᱵᱟᱲᱟ ᱦᱩᱭ ᱠᱟᱱᱟᱱ ᱛᱟᱦᱮᱸᱫ᱾
ᱚᱻ
ᱟᱹᱵᱤᱱ ᱫᱚ ᱛᱟᱦᱚᱞᱮ ᱪᱮᱫ ᱵᱤᱱ ᱩᱛᱩ ᱞᱮᱫᱟ?
ᱟᱞᱤᱧ ᱞᱤᱧ ᱩᱛᱩ ᱩᱛᱩ ᱠᱮᱫᱟ ᱵᱮᱥᱤ ᱫᱚ ᱟᱹᱞᱤᱧ ᱫᱚ ᱵᱟᱝ ᱞᱤᱧ ᱩᱛᱩ ᱞᱮᱫᱟ ᱟᱫᱚ ᱡᱟᱦᱟᱸ ᱟᱹᱞᱤᱧᱟᱜ ᱛᱟᱦᱮᱸ ᱠᱟᱱ ᱛᱟᱹᱞᱤᱧᱟ᱾ ᱟᱹᱞᱩ ᱟᱹᱞᱩ ᱟᱹᱞᱩ ᱞᱤᱧ ᱛᱤᱠᱤ ᱠᱮᱫᱟ ᱥᱟᱶ ᱥᱟᱶ ᱛᱮ ᱠᱟᱹᱴᱤᱡ ᱞᱤᱧ ᱨᱟᱯᱟᱜ ᱠᱮᱫᱟ ᱟᱫᱚ ᱚᱱᱟ ᱜᱮ ᱥᱤᱯᱤ ᱵᱟᱲᱟᱼᱼ ᱡᱚᱢ ᱦᱩᱭᱱᱟ ᱫᱟᱜ ᱢᱟᱹᱲᱤ᱾
ᱦᱩᱸ ᱟᱞᱮ ᱛᱤᱠᱤ ᱠᱷᱚᱱᱟᱜ ᱫᱚ ᱨᱟᱯᱟᱜᱟᱜ ᱜᱮ ᱵᱤᱥᱤ ᱥᱤᱵᱤᱞᱟ᱾
ᱦᱳᱭ ᱮᱠᱫᱚᱢ ᱜᱮ᱾
ᱡᱟᱦᱟ ᱱᱟᱜ ᱜᱮ ᱟᱹᱞᱩ ᱛᱟᱢ ᱵᱮᱸᱜᱟᱲ ᱛᱟᱢ, ᱵᱤᱞᱟᱹᱛᱤ ᱛᱟᱢ ᱟᱹᱞᱤᱧ ᱢᱟ ᱨᱟᱯᱟᱜ ᱜᱮ ᱥᱤᱵᱤᱞ ᱜᱮ᱾
ᱮᱠᱫᱚᱢ ᱜᱮ ᱨᱟᱯᱟ ᱜᱟᱜ ᱫᱚ ᱮᱠᱫᱚᱢ ᱜᱮ ᱟᱹᱰᱤ ᱜᱟᱱ ᱜᱮ ᱥᱤᱵᱤᱞᱟ ᱚᱱᱟ ᱫᱚ ᱡᱟᱦᱟᱸᱼᱼ ᱢᱟᱱᱮ ᱚᱱᱟ ᱥᱟᱛᱴᱟᱜ ᱦᱮᱸᱥᱮ ᱚᱱᱟ ᱫᱚ ᱚᱱᱟ ᱚᱱᱟ ᱢᱩᱫᱽ ᱨᱮᱜᱮ ᱛᱟᱦᱮᱱᱟ᱾
ᱦᱩᱸᱢ ᱟᱞᱮ ᱢᱟ ᱵᱮᱸᱜᱟᱲᱞᱮ ᱪᱟᱥ ᱟᱠᱟᱫ ᱫᱚᱢᱮ ᱵᱮᱸᱜᱟᱲ ᱦᱩᱭ ᱟᱠᱟᱱ ᱛᱟᱞᱮᱭᱟ᱾
ᱚ ᱛᱟᱦᱚᱞᱮ ᱚᱱᱛᱮ ᱚᱱᱛᱮ ᱫᱚ ᱛᱤᱱᱟᱹᱜ ᱠᱟᱛᱮ ᱜᱚᱱᱚᱝ?
ᱜᱚᱱᱚᱝ ᱫᱚ ᱢᱚᱬᱮᱸᱜᱮᱞ- ᱢᱚᱬᱮᱸ ᱜᱮᱞ ᱴᱟᱠᱟ ᱠᱟᱛᱮᱫ ᱠᱮᱡᱤ᱾
ᱦᱮᱸ ᱢᱟᱱᱮ ᱱᱤᱛᱚᱜ ᱫᱚ ᱚᱱᱛᱮ ᱡᱟᱹᱥᱛᱤ ᱜᱮ ᱢᱮᱱᱟᱜᱼᱟ ᱵᱟᱝ?
ᱦᱩᱸ᱾ ᱚᱱᱟ ᱦᱚᱸ ᱫᱟᱜ ᱫᱟᱭᱛᱚ ᱯᱩᱨᱟᱹ ᱵᱮᱸᱜᱟᱲ ᱠᱷᱮᱛ ᱦᱚᱸ ᱞᱚᱦᱚᱫ ᱟᱠᱟᱱ ᱛᱟᱞᱮᱭᱟ ᱚᱱᱟᱜᱮᱼᱼ ᱠᱷᱮᱛ ᱯᱷᱩᱲ ᱦᱚᱴᱚ ᱪᱟᱞᱟᱣ ᱦᱩᱭ ᱞᱮᱱᱟ᱾
ᱦᱮᱸ ᱩᱱᱟᱝᱼᱼ
ᱵᱤᱞᱟᱹᱛᱤ ᱠᱟᱹᱴᱤᱡ ᱪᱟᱨᱟ ᱦᱩᱭ ᱟᱠᱟᱱᱟ ᱚᱱᱟ ᱠᱚ ᱧᱮᱞ ᱵᱟᱲᱟ ᱦᱮᱡ ᱦᱩᱭ ᱮᱱᱟ᱾
ᱮᱠᱫᱚᱢ ᱜᱮ ᱦᱳᱭ ᱥᱮ ᱟᱹᱞᱤᱧ ᱟᱹᱞᱤᱧ ᱱᱚᱰᱮ ᱞᱤᱧ ᱫᱩᱲᱩᱵ ᱟᱠᱟᱱᱟ᱾ ᱟᱨ ᱱᱤᱛᱚᱜ ᱢᱤᱫᱴᱮᱱ ᱪᱮᱬᱮ ᱞᱤᱧ ᱧᱮᱞᱮ ᱠᱟᱱᱟ ᱱᱚᱰᱮ ᱫᱩᱲᱩᱵ ᱟᱠᱟᱱᱟᱭ ᱢᱤᱫᱴᱮᱱ ᱫᱟᱨᱮ ᱨᱮ᱾
ᱚᱻ ᱪᱤᱞᱤ ᱪᱮᱬᱮᱸ ᱪᱚᱝ?
ᱠᱟᱱᱟᱭ ᱱᱩᱭ ᱠᱚᱠᱚᱨ ᱠᱟᱱᱟᱭ᱾
ᱚ ᱦᱮᱸ ᱱᱮᱛᱟᱨ ᱢᱟ ᱵᱟᱠᱷᱟᱱ ᱪᱮᱬᱮ ᱧᱮᱞ ᱛᱮᱜᱮ ᱵᱟᱢ ᱧᱮᱞ ᱧᱟᱢ ᱫᱟᱲᱮ ᱭᱟᱠᱚ᱾
ᱮᱠᱫᱚᱢ ᱡᱟᱵᱤᱱ ᱞᱟᱹᱭᱫ᱾ ᱟᱞᱤᱧ ᱦᱚᱸᱜᱼᱚᱭᱼᱼ ᱩᱱᱟᱹᱜ ᱩᱱᱟᱹᱜ ᱫᱤᱱ ᱩᱱᱟᱹᱜ ᱫᱤᱱ ᱯᱚᱨᱮ ᱦᱚᱸ ᱢᱤᱫᱴᱮᱱ ᱪᱮᱬᱮ ᱞᱤᱧ ᱧᱮᱞᱮ ᱠᱟᱱᱟ ᱵᱮᱥ ᱧᱩᱛ ᱢᱟᱱᱮ ᱧᱤᱫᱟᱹ ᱵᱮᱲᱟ᱾ ᱦᱮᱸᱥᱮ ᱵᱟᱝ ᱠᱷᱟᱱ ᱞᱟᱦᱟ ᱛᱮᱫᱚ ᱡᱟᱹᱥᱛᱤᱼᱼ ᱡᱟᱹᱥᱛᱤ ᱠᱚ ᱦᱮᱡ ᱵᱟᱲᱟᱜ ᱠᱟᱱ ᱛᱟᱦᱮᱱᱟ ᱱᱚᱣᱟ ᱠᱚᱨᱮ ᱠᱚᱯᱚᱨ ᱠᱚ ᱟᱨ ᱦᱮᱸᱥᱮᱼᱼ
ᱦᱩᱸ᱾
ᱫᱤᱱᱟᱹᱢᱟᱱ ᱦᱚᱸ ᱚᱱᱠᱟ ᱪᱮᱬᱮᱸ ᱠᱚ ᱵᱟᱝ ᱞᱤᱧ ᱧᱮᱞ ᱵᱟᱲᱟᱭᱮᱫ ᱠᱚᱣᱟ᱾
ᱚᱱᱠᱟ ᱜᱮ ᱟᱞᱮ ᱦᱚᱸ ᱥᱮᱫᱟᱭ ᱡᱚᱠᱷᱚᱱ ᱵᱩᱥᱩᱵ ᱚᱲᱟᱜ ᱛᱟᱦᱮᱸ ᱠᱟᱱ ᱛᱟᱞᱮᱭᱟᱼᱼ
ᱦᱮᱸ᱾
ᱩᱱ ᱚᱠᱛᱚ ᱢᱟᱱᱮ ᱜᱷᱮᱣᱨᱟ ᱪᱮᱬᱮᱸ ᱠᱚ ᱛᱟᱦᱮᱱ ᱠᱟᱱ ᱛᱟᱦᱮᱸᱫ᱾
ᱮᱠᱫᱚᱢ ᱡᱟᱵᱮᱱ ᱞᱟᱹᱭ ᱟᱠᱟᱫ᱾
ᱱᱮᱛᱟᱨ ᱢᱟ ᱜᱷᱮᱣᱲᱟ ᱪᱮᱬᱮ ᱧᱮᱞ ᱜᱮ ᱟᱹᱣᱨᱤᱧ ᱧᱮᱞ ᱠᱚᱣᱟ ᱟᱹᱰᱤᱼᱼ ᱦ
ᱦᱳᱭ ᱞᱟᱦᱟ ᱡᱟᱦᱟᱸ ᱚᱱᱟ ᱵᱩᱥᱩᱵ ᱚᱲᱟᱜ ᱦᱮᱸ ᱥᱮ᱾ ᱩᱱ ᱫᱚ ᱵᱩᱥᱩᱵᱽ ᱚᱲᱟᱜ ᱠᱷᱟᱹᱛᱤᱨ ᱜᱮ ᱩᱱᱠᱩ ᱪᱮᱬᱮᱸ ᱠᱚ ᱛᱟᱦᱮᱱ ᱠᱟᱱ ᱛᱟᱦᱮᱸᱫ ᱜᱷᱮᱣᱨᱟ ᱪᱮᱬᱮᱸ᱾ ᱟᱨ ᱛᱟᱦᱮᱱ ᱠᱟᱱ ᱛᱟᱦᱮᱸᱫ ᱠᱚᱣᱟ ᱠᱩᱧ ᱨᱮ ᱦᱟᱸᱜ᱾᱾
ᱦᱩᱸ᱾ ᱱᱮᱛᱟᱨ ᱢᱟ ᱩᱱᱠᱩ ᱪᱮᱬᱮ ᱧᱮᱧᱟᱢ ᱵᱟᱢ ᱧᱮᱧᱟᱢ ᱠᱚᱣᱟ᱾
ᱦᱩᱸ ᱟᱨ ᱥᱟᱶᱛᱮ ᱡᱟᱦᱟᱸᱭ ᱫᱚᱠᱚ ᱞᱟᱹᱭᱮᱫ ᱠᱚᱣᱟ ᱦᱮᱸᱥᱮ᱾ ᱩᱱᱝᱩᱜᱮ ᱜᱷᱮᱨᱟ ᱩᱱᱠᱩ ᱫᱚ ᱚᱲᱟᱜ ᱠᱚᱨᱮ ᱠᱚ ᱛᱟᱦᱮᱱ ᱛᱟᱦᱮᱸᱜ ᱟᱹᱰᱤ ᱢᱟᱱᱮ ᱥᱩᱠ ᱧᱚᱜ ᱟᱹᱭᱠᱟᱹᱜ ᱟᱹᱭᱠᱟᱹᱜ ᱛᱟᱦᱮᱸᱜᱼᱟ ᱡᱟᱦᱟᱸ ᱢᱤᱫᱴᱮᱱ ᱨᱟᱜ ᱵᱟᱲᱟᱭ ᱛᱟᱦᱮᱸᱫ ᱠᱚ ᱢᱟᱱᱮ ᱥᱚᱵᱽ ᱥᱚᱢᱚᱭ ᱪᱮᱨᱚᱵᱮᱨᱚ ᱪᱮᱨᱚᱵᱮᱨᱚ ᱚᱱᱮ ᱚᱱᱠᱟ ᱡᱟᱦᱟᱸ ᱨᱟᱜ ᱴᱟ ᱚᱱᱟ ᱟᱹᱰᱤ ᱢᱟᱱᱮ ᱥᱩᱠ ᱧᱚᱜ ᱟᱹᱭᱠᱟᱹᱜ ᱛᱟᱸᱦᱮ-ᱟ ᱟᱨ ᱱᱮᱛᱟᱨ ᱫᱚ ᱚᱱᱠᱟ ᱨᱟᱜ ᱠᱚ ᱵᱟᱝ ᱟᱸᱡᱚᱢ ᱵᱟᱲᱟᱜ ᱠᱟᱱᱟ ᱥᱮ᱾ ᱱᱮᱛᱟᱨ ᱫᱚ ᱢᱟᱱᱮ ᱟᱹᱰᱤ ᱠᱷᱟᱹᱞᱤ ᱠᱷᱟᱹᱞᱤ ᱯᱷᱟᱸᱠᱟ ᱯᱷᱟᱸᱠᱟ ᱜᱮ ᱵᱩᱡᱷᱟᱹᱜ-ᱟ ᱚᱲᱟᱜ ᱠᱚᱦᱚᱸ᱾
ᱦᱩᱸ᱾ ᱵᱟᱠᱷᱟᱱ ᱪᱮᱬᱮ ᱠᱚᱫᱚ ᱥᱮᱛᱟᱜ ᱵᱮᱲᱟ ᱟᱢ ᱡᱚᱠᱷᱚᱱ ᱡᱟᱹᱯᱤᱫ ᱠᱷᱚᱱᱟᱜ ᱮᱢ ᱵᱮᱨᱮᱫ-ᱟ᱾ ᱥᱤᱢᱟᱜ ᱨᱟᱜ, ᱪᱮᱬᱮᱭᱟᱜ ᱠᱤᱪᱤ-ᱢᱤᱪᱤ ᱟᱹᱰᱤ ᱱᱟᱯᱟᱭ ᱜᱮ ᱢᱚᱱᱮ ᱜᱮ ᱞᱟᱬ-ᱞᱟᱲᱤᱡ ᱜᱚᱜ ᱠᱟ-ᱟᱭ ᱚᱱᱠᱟ ᱟᱹᱭᱠᱟᱹᱜᱼᱟ᱾
ᱦᱮᱸ ᱮᱠᱫᱚᱢ ᱜᱮ᱾ ᱟᱨ ᱥᱟᱶ ᱥᱟᱶᱛᱮ ᱟᱹᱞᱤᱧ ᱟᱸ ᱧᱮᱞᱮᱫ ᱠᱚᱣᱟᱞᱤᱧ ᱡᱮ ᱡᱟᱦᱟᱸᱭ ᱫᱚᱠᱚ ᱞᱟᱹᱭ ᱠᱚᱣᱟ ᱦᱸᱥᱤᱤ ᱪᱮᱬᱮ᱾ ᱧᱮᱞ ᱠᱟᱫ ᱠᱚᱣᱟᱵᱤᱱ ᱛᱚ?
ᱦᱩᱸ᱾
ᱡᱟᱦᱟᱸ ᱛᱟᱞᱮ ᱫᱟᱨᱮ ᱨᱮᱠᱚ ᱛᱩᱠᱟᱹ ᱠᱟᱜᱼᱟ ᱦᱮᱸ ᱥᱮ᱾ ᱛᱟᱞᱮ ᱫᱟᱨᱮ ᱰᱚᱜᱽ ᱨᱮ᱾
ᱦᱮᱸ᱾
ᱟᱪᱪᱷᱟ ᱩᱱᱠᱩ ᱫᱚ ᱪᱮᱫ ᱛᱮᱠᱚ ᱛᱩᱠᱟᱹᱭ ᱜᱮᱭᱟ ᱚᱱᱟᱵᱤᱱ ᱵᱟᱲᱟᱭᱟ?
ᱵᱟᱪᱠᱚᱢ ᱛᱮ ᱡᱟᱹᱱᱤᱡ ᱠᱷᱟᱱ ᱟᱹᱰᱤ ᱪᱮᱦᱨᱟ ᱠᱚ ᱜᱟᱞᱟᱝ ᱠᱟᱜᱼᱟ ᱵᱟᱝ᱾
ᱦᱳᱭ ᱮᱠᱫᱚᱢ ᱜᱮ ᱵᱟᱪᱠᱚᱢ ᱛᱮᱜᱮ᱾
ᱩᱱᱠᱩ ᱢᱟ, ᱩᱱᱠᱩ ᱪᱮᱬᱮ ᱫᱚ ᱟᱹᱰᱤᱜᱮ ᱵᱩᱫᱽᱫᱷᱤ ᱡᱟᱹᱱᱤᱡ ᱢᱮᱱᱟᱜ ᱛᱟᱠᱚᱣᱟ, ᱩᱱᱟᱹᱜ ᱪᱮᱨᱦᱟ ᱠᱚ ᱜᱟᱞᱟᱝ ᱫᱟᱲᱮᱭᱟᱜ-ᱟ᱾
ᱦᱮᱸ ᱮᱠᱫᱚᱢ, ᱩᱱᱟᱹᱜ ᱩᱱᱟᱹᱜ ᱪᱮᱨᱦᱟ ᱠᱚ ᱜᱟᱞᱟᱝᱟ᱾ ᱚᱸᱰᱮ ᱠᱷᱚᱱ ᱧᱩᱨᱩ ᱵᱟᱝ ᱧᱩᱨᱩᱜᱼᱟ ᱦᱮᱸᱥᱮ, ᱡᱚᱠᱷᱚᱱ ᱚᱱᱟ ᱚᱲᱟᱜ ᱢᱟᱨᱮᱜ ᱛᱟᱠᱚᱣᱟ, ᱡᱚᱠᱷᱚᱱ ᱵᱟᱝ ᱠᱚ ᱠᱩᱥᱤᱭᱟᱜᱼᱟ ᱚᱱᱟ ᱫᱚ ᱟᱠᱚ ᱠᱚ ᱵᱩᱡᱩᱨ ᱛᱟᱠᱚᱣᱟ᱾
ᱮᱠᱫᱚᱢ, ᱚᱱᱟ ᱧᱮᱞᱛᱮ ᱟᱹᱰᱤ ᱦᱟᱦᱟᱲᱟᱜ ᱟᱹᱭᱠᱟᱹᱜ-ᱟ᱾ ᱢᱤᱫᱴᱤᱡ ᱪᱮᱬᱮ ᱟᱹᱰᱤ ᱪᱮᱨᱦᱟ ᱠᱚ ᱜᱟᱞᱟᱝ ᱠᱟᱫᱟ᱾ ᱚᱱᱟ ᱦᱚᱸ ᱵᱟᱪᱠᱚᱢ ᱛᱮᱠᱚ ᱜᱟᱞᱟᱝᱟ ᱵᱟᱝ?
ᱦᱮᱸ᱾
ᱟᱞᱮ ᱥᱮᱫ ᱧᱮᱞ ᱦᱩᱭ ᱟᱠᱟᱱᱟ ᱫᱟᱨᱮ ᱠᱚᱨᱮᱜ ᱛᱟᱦᱮᱱ ᱛᱟᱦᱮᱸᱫ ᱠᱚ᱾ ᱩᱱᱠᱩ ᱡᱟᱦᱟᱸᱭ ᱢᱟᱱᱮ ᱛᱩᱠᱟᱹ ᱠᱚ ᱵᱮᱱᱟᱣ ᱠᱟᱫ ᱛᱟᱦᱮᱸᱜ ᱥᱮ ᱡᱟᱦᱟᱸ ᱢᱟᱱᱮ ᱢᱟᱨᱮᱜ ᱛᱟᱠ ᱚᱸᱰᱮ ᱠᱚ ᱧᱩᱨᱦᱩ ᱜᱤᱰᱤ ᱠᱟᱜ ᱠᱟᱱ ᱛᱟᱦᱮᱸᱜ ᱥᱮ, ᱥᱮᱫᱟᱭ ᱚᱱᱟ ᱠᱚ ᱫᱚᱢᱮ ᱞᱮ ᱦᱟᱞᱟᱝ ᱤᱫᱤ ᱠᱟᱜ ᱠᱟᱱ ᱛᱟᱦᱮᱸᱫ ᱚᱲᱟᱜ᱾
ᱮᱠᱫᱚᱢ, ᱟᱞᱤᱧ ᱦᱚᱸ ᱚᱱᱠᱟᱞᱤᱧ ᱦᱟᱞᱟᱝ-ᱮᱫ ᱛᱟᱦᱮᱸᱫ ᱟ᱾ ᱥᱟᱶ ᱥᱟᱶᱛᱮ ᱨᱟᱹᱥᱠᱟᱹ ᱛᱮ ᱚᱱᱟ ᱡᱟᱸᱜᱟ ᱨᱮᱞᱤᱧ ᱦᱚᱨᱚᱜᱽ ᱛᱟᱦᱮᱸᱫ ᱠᱟᱹᱴᱤᱡ ᱵᱩ ᱡᱩᱛᱟᱹ ᱞᱮᱠᱟ ᱪᱟᱹᱴᱠᱤ ᱞᱮᱠᱟ ᱵᱩᱡᱷᱟᱹᱜ ᱛᱟᱦᱮᱜ-ᱟ ᱥᱮ᱾ ᱦᱩᱸ ᱚᱱᱮ ᱚᱱᱠᱟ ᱟᱨ ᱡᱟᱦᱟᱸ ᱩᱱᱠᱩ ᱦᱤᱤᱥᱩ ᱪᱮᱬᱮᱸ ᱩᱱᱠᱩ ᱫᱚ ᱟᱹᱰᱤ ᱜᱟᱱ ᱜᱮ ᱵᱩᱨ ᱫᱷᱤ ᱢᱮᱱᱟᱜ ᱛᱟᱠᱚᱣᱟ ᱮ ᱱᱚᱝᱠᱟ ᱱᱚᱣᱟ ᱠᱷᱟᱹᱛᱤᱨᱤᱧ ᱞᱟᱹᱭ ᱫᱟ᱾ ᱡᱚᱠᱷᱚᱱ ᱫᱟᱜ ᱟᱭ ᱥᱮ ᱦᱮᱸ
ᱦᱩᱸ᱾
ᱩᱱ ᱫᱚ ᱡᱟᱦᱟᱸ ᱫᱷᱟᱨᱮ ᱠᱷᱚᱱᱮ ᱫᱟᱜᱟ ᱚᱱᱟ ᱫᱷᱟᱨᱮ ᱠᱚ ᱫᱮᱭᱟᱭ ᱛᱟᱠᱚᱣᱟ ᱚᱱᱟ ᱛᱩᱠᱟᱹ ᱫᱚ ᱾ ᱚᱱᱟ ᱡᱟᱦᱟᱸ ᱫᱩᱣᱟᱹᱨ ᱛᱟᱠᱚ ᱚᱱᱟ ᱫᱚ, ᱚᱱᱟ ᱫᱷᱟᱨᱮ ᱫᱚ ᱵᱟᱝᱠᱚ ᱫᱚᱦᱚᱭᱟ, ᱚᱱᱟ ᱫᱚ ᱫᱟᱜ ᱱᱟᱜ ᱩᱞ- -ᱴᱟᱹ ᱫᱷᱟᱨᱮ ᱠᱚ ᱫᱚᱦᱚᱭᱟ᱾
ᱦᱩᱸ ᱮᱠᱫᱚᱢ, ᱦᱤᱸᱥᱤ ᱪᱮᱲᱮ ᱭᱟᱜ ᱫᱚᱢᱮ ᱵᱩᱫᱽᱫᱷᱤ ᱛᱟᱠᱚ ᱵᱟᱸ?
ᱟᱨ ᱞᱟᱦᱟ ᱛᱮᱫᱚ ᱟᱞᱮ ᱱᱚᱛᱮ ᱫᱚ ᱜᱩᱢ ᱠᱚ ᱡᱟᱹᱥᱛᱤ ᱜᱮ ᱪᱟᱥ ᱦᱩᱭᱩᱜ ᱛᱮᱹᱥᱤᱥᱥᱮ ᱛᱟᱞᱦᱮ ᱫᱚᱢᱮ ᱜᱩᱦᱩᱢ ᱠᱚ ᱡᱚᱢ ᱛᱷᱮᱸᱜᱼᱟᱸ, ᱩᱱ-ᱩᱱᱫᱚ ᱨᱟᱜᱤ ᱟᱹᱭᱠᱟᱹᱜ ᱛᱷᱮᱸᱜ, ᱢᱮᱱᱠᱷᱟᱱ ᱱᱤᱛᱚᱜ ᱵᱟᱝᱠᱚ ᱧᱮᱞ ᱵᱟᱲᱟᱜ ᱠᱟᱱᱟ᱾ ᱱᱚᱣᱟ ᱴᱮᱱ ᱫᱩᱠ ᱞᱤᱧ ᱟᱹᱭᱠᱟᱹᱣ ᱫᱟ᱾
ᱦᱩᱸ ᱮᱠᱫᱚᱢ, ᱧᱮᱛᱟᱨ ᱢᱟ ᱟᱭᱢᱟ ᱪᱮᱲᱮ ᱜᱮ ᱵᱟᱠᱚ ᱧᱮᱞ ᱧᱟᱢᱚᱜᱼᱟ᱾
ᱮᱠᱫᱚᱢ, ᱡᱟᱵᱤᱸ ᱞᱟᱹᱭ ᱠᱟᱜ, ᱟᱱᱮ ᱟᱨ ᱮᱸ ᱡᱚᱸᱰᱨᱟ ᱠᱚ ᱨᱚᱦᱚᱭ ᱦᱳᱭᱳᱜ ᱛᱷᱮᱸᱜ ᱥᱮ ᱛᱟᱞᱮ ᱡᱚᱸᱰᱨᱟ ᱠᱚᱠᱚ ᱡᱚᱢ ᱛᱷᱮᱸᱜᱼᱟ, ᱱᱮᱛᱟᱨ ᱫᱚ ᱚᱝᱠᱟ ᱫᱚ ᱵᱟᱝᱠᱚ ᱡᱚᱢ ᱵᱟᱲᱟᱭ ᱫᱟ᱾
ᱦᱩᱸ, ᱪᱮᱲᱮ ᱜᱮᱛᱚ ᱵᱟᱱᱩᱜ ᱠᱚᱣᱟ᱾
ᱦᱳᱭ᱾
ᱞᱟᱹᱢ ᱥᱮ ᱧᱮᱛᱟᱨ ᱫᱚ ᱪᱮᱲᱮ ᱠᱚ ᱡᱷᱚᱛᱚ, ᱪᱮᱫᱟᱜ ᱠᱚ ᱜᱩᱡᱩᱜ ᱠᱟᱱᱟ ᱵᱟᱲᱟᱭᱟᱢ?
ᱪᱮᱫᱟᱜ? ᱠᱟᱴᱤᱜ ᱞᱟᱹᱭᱟᱜ ᱵᱤᱱ ᱥᱮ᱾
ᱪᱮᱲᱮ ᱠᱚᱥᱮ ᱯᱨᱚᱛᱷᱚᱢᱚᱛᱚᱜ ᱜᱷᱮᱣᱨᱟ ᱪᱮᱲᱮᱭᱟᱜ ᱠᱟᱛᱷᱟᱹᱧ ᱞᱟᱹᱭ ᱞᱮᱜᱮ ᱥᱮ᱾
ᱦᱳᱭ᱾
ᱜᱷᱮᱣᱨᱟ ᱪᱮᱲᱮ ᱫᱚ ᱦᱚᱸᱜᱼᱚᱸᱭ ᱧᱮᱛᱟᱨ ᱫᱚ ᱡᱚᱛᱚᱜ ᱤᱴᱟᱹ ᱚᱲᱟᱜ ᱠᱚ ᱛᱮᱭᱟᱨ ᱫᱟ ᱥᱮ ᱵᱩᱥᱩᱵ ᱚᱲᱟᱜ ᱫᱚ ᱟᱥ ᱵᱟᱱᱩᱜ ᱞᱮᱠᱟ ᱜᱮ ᱵᱟᱱᱩᱜᱼᱟ᱾ ᱟᱨ ᱜᱷᱮᱣᱨᱟ ᱪᱮᱲᱮ ᱫᱚ ᱵᱩᱥᱩᱵ ᱚᱲᱟᱜ ᱨᱮᱠᱚ ᱛᱟᱦᱮᱱ ᱠᱟᱱ ᱛᱟᱦᱮᱸᱜ, ᱚᱱᱟ ᱠᱷᱟᱹᱛᱤᱨ ᱧᱮᱛᱟᱨ ᱫᱚ ᱚᱲᱟᱜ ᱵᱟᱝᱛᱮ ᱜᱷᱮᱣᱨᱟ ᱪᱮᱲᱮ ᱫᱚ ᱵᱟᱨᱦᱮ ᱨᱮᱠᱚ ᱛᱟᱦᱮᱱ ᱠᱟᱱᱟ ᱥᱮ᱾ ᱟᱨ ᱵᱟᱨᱦᱮ ᱚᱝᱠᱟᱛ ᱛᱟᱦᱮᱱ ᱡᱟᱭᱜᱟ ᱚᱵᱷᱟᱵᱽ ᱛᱮ ᱚᱝᱜᱟ ᱛᱮᱜᱮ ᱩᱝᱠᱩ ᱫᱚᱠᱚ ᱜᱩᱡᱩᱜ ᱠᱟᱱᱟ ᱠᱚ ᱥᱮᱠᱚ ᱟᱜ ᱪᱟᱞᱟᱜ ᱟᱞ ᱟᱨ ᱮᱴᱟᱜ ᱪᱮᱲᱮ ᱠᱚ ᱥᱮᱜ ᱟᱵᱚ ᱧᱮᱛᱟᱨ ᱫᱚ ᱟᱱᱟᱡᱽ ᱠᱚᱵᱚᱱ ᱨᱚᱦᱚᱭᱟᱜ᱾ ᱟᱭᱢᱟ ᱠᱤᱪᱷᱩ ᱟᱱᱟᱡ ᱵᱚᱱ ᱨᱚᱦᱚᱭᱟ ᱠᱷᱮᱛ ᱠᱚᱨᱮᱜ, ᱟᱨ
ᱦᱮᱸ᱾
ᱟᱭᱢᱟ ᱞᱮᱠᱟᱱᱟᱜ ᱥᱟᱨ ᱵᱚᱱ ᱮᱢᱟᱜᱼᱟ ᱥᱮ᱾
ᱦᱳᱭ᱾
ᱪᱮᱲᱮ ᱫᱚ ᱠᱤᱱᱛᱩ ᱡᱚᱢ ᱯᱟᱸᱡᱟ ᱫᱚ ᱚᱱᱟ ᱟᱱᱟᱡ ᱜᱮ ᱠᱚ ᱡᱚᱢᱟ ᱡᱚᱠᱷᱚᱱ ᱚᱱᱟ ᱥᱟᱨᱟᱱᱟᱜ ᱟᱱᱟᱡᱽ ᱠᱚ ᱡᱚᱢᱟᱜ, ᱚᱱᱟ ᱡᱚᱢ ᱛᱮᱜᱮ ᱩᱝᱠᱩ ᱫᱚ ᱡᱮᱦᱮᱛᱩ ᱥᱟᱨ ᱛᱟᱦᱮᱸᱱᱟ ᱪᱮ ᱚᱱᱟ ᱟᱱᱟᱡᱽ ᱨᱮ ᱚᱱᱟ ᱠᱷᱟᱛᱤᱨ ᱟᱨᱦᱚᱸ ᱜᱩᱡᱩᱜ ᱠᱟᱱᱟ ᱠᱚᱸ ᱚᱱᱟ ᱟᱱᱟᱡ ᱡᱚᱢ ᱠᱟᱛᱮᱫ᱾ ᱵᱤᱥᱮᱥ ᱠᱟᱭ ᱛᱮᱫᱚ ᱚᱱᱟ ᱠᱷᱟᱛᱤᱨ ᱜᱮ᱾ ᱩᱱᱟᱹᱜ ᱨᱚᱠᱚᱢ ᱪᱮᱲᱮ ᱟᱱᱟᱡᱽ ᱠᱚ ᱡᱚᱢᱟ ᱟᱨ ᱠᱚ ᱜᱩᱡᱩᱜ ᱠᱟᱱᱟ᱾ ᱟᱨᱦᱚᱸ ᱡᱟᱦᱟᱸᱭ ᱪᱮᱲᱮ ᱠᱚ ᱵᱤᱨ ᱨᱮᱠᱚ ᱛᱟᱦᱮᱸᱱᱟ ᱥᱮ,
ᱦᱩᱸ᱾
ᱩᱱᱠᱩ ᱪᱮᱲᱮ ᱫᱚ ᱧᱮᱛᱟᱨ ᱢᱟ ᱵᱤᱨ ᱜᱚᱜᱳᱢᱟᱹ ᱟᱹ ᱵᱤᱨ ᱜᱚ ᱠᱚ ᱨᱟᱯᱟᱜ ᱫᱟ ᱥᱮ᱾
ᱦᱳᱭ᱾
ᱡᱟᱦᱟ ᱪᱮᱲᱮ ᱠᱚ ᱚᱱᱟ ᱛᱩᱠᱟᱹ ᱠᱟᱜᱼᱟ ᱠᱚ ᱥᱮ ᱦᱚᱯᱚᱱ ᱝᱚ ᱛᱟᱦᱮᱸᱱ ᱛᱟᱠᱚᱣᱟ, ᱩᱱᱠᱩ ᱢᱟ ᱵᱟᱠᱚ ᱩᱰᱟᱹᱣ ᱫᱟᱲᱮᱭᱟᱜᱼᱟ ᱥᱮ ᱚᱱᱟ ᱠᱚᱨᱮ ᱠᱚ ᱨᱟᱯᱟᱜ ᱠᱟᱛᱮᱼᱼ ᱛᱮᱠᱚ ᱜᱩᱡᱩᱜ ᱠᱟᱱᱟ, ᱚᱱᱟ ᱠᱷᱟᱹᱛᱤᱨ ᱛᱮᱦᱚᱸ ᱠᱚ ᱟᱫ ᱪᱟᱞᱟᱜ ᱠᱟᱱᱟ᱾ ᱟᱨ ᱦᱚᱸ ᱚᱱᱠᱟ ᱚᱱᱠᱟᱜᱮ ᱢᱟᱱᱮ ᱟᱵᱚᱣᱟᱜᱼᱼ ᱟᱵᱚ ᱢᱟᱹᱱᱢᱤᱭᱟᱜ ᱠᱟᱹᱢᱤ ᱫᱟᱨᱟᱭ ᱛᱮᱜᱮ ᱪᱮᱸᱬᱮ ᱠᱚᱵᱚᱱ ᱟᱫᱽᱮᱫ ᱠᱚᱣᱟ᱾
ᱦᱮᱸ ᱚᱱᱟ ᱫᱚ ᱟᱵᱚ ᱢᱟᱹᱱᱢᱤ ᱠᱚ ᱜᱮᱼᱼ ᱫᱳᱥ ᱫᱚ ᱠᱟᱱᱟ ᱦᱮᱸᱥᱮ ᱡᱮ ᱟᱵᱚᱜᱮ ᱟᱵᱚ ᱜᱮ ᱵᱚᱱᱼᱼ ᱟᱫᱽ ᱟᱫᱽᱮᱜ ᱠᱚᱣᱟ ᱥᱟᱸᱣ ᱥᱟᱸᱣᱛᱮ ᱡᱟᱦᱟᱸ ᱱᱮᱛᱟᱨ ᱫᱚ ᱴᱟᱣᱟᱨ ᱠᱚᱠᱚ ᱵᱮᱱᱟᱣ ᱮᱫᱟ ᱥᱮ ᱚᱱᱟ ᱠᱷᱟᱹᱛᱤᱨ ᱦᱚᱸ ᱡᱟᱹᱥᱛᱤ ᱪᱮᱬᱮᱸ ᱠᱚ ᱟᱫᱚᱜ ᱠᱟᱱᱟ᱾
ᱦᱩᱸ ᱚᱱᱟ ᱴᱟᱣᱟᱨ ᱠᱷᱚᱱᱟᱜ ᱡᱟᱦᱟᱸ ᱤᱭᱟᱹ ᱛᱩᱫᱩᱜᱼᱟ᱾
ᱦᱳᱭ ᱡᱟᱦᱟᱸ ᱮ ᱢᱤᱫᱴᱮᱱ ᱫᱟᱲᱮ ᱴᱟᱣᱟᱨ ᱨᱮᱱᱟᱜ ᱚᱱᱟ ᱦᱚᱸ ᱚᱱᱟ ᱠᱷᱟᱹᱛᱤᱨ ᱜᱮ ᱟᱹᱰᱤ ᱵᱟᱹᱲᱛᱤ ᱵᱚᱱ ᱟᱫᱮᱜ ᱠᱚᱣᱟ᱾
ᱦᱮᱸ ᱟᱨ ᱧᱮᱞ ᱵᱟᱲᱟᱜ ᱠᱚᱣᱟᱝ ᱥᱚᱦᱚᱨ ᱵᱟᱡᱟᱨ ᱠᱚᱨᱮ ᱥᱮ ᱡᱟᱦᱟᱸ ᱠᱟᱨᱮᱱᱴᱼᱼ ᱛᱟᱨ ᱵᱟᱝ ᱠᱚ ᱛᱟᱦᱮᱸᱱᱟ, ᱚᱱᱟ ᱨᱮ ᱡᱟᱦᱟᱸ ᱪᱮᱸᱬᱮ ᱠᱚ ᱠᱚ ᱟᱵᱽ ᱠᱟᱛᱮᱼᱼ ᱫᱩᱲᱩᱵ ᱠᱚᱜᱼᱟ ᱵᱟᱝ ᱩᱱᱠᱩ ᱦᱚᱸ ᱚᱱᱟᱼᱼ ᱥᱚᱴ ᱫᱟᱨᱟᱭ ᱛᱮ ᱡᱟᱹᱱᱤᱡ ᱥᱚᱴᱚᱜ ᱟᱠᱚ ᱡᱟᱹᱱᱤᱡ ᱠᱷᱟᱱ ᱚᱱᱟ ᱠᱷᱟᱹᱛᱤᱨ ᱠᱚ ᱜᱚᱡ ᱠᱚᱜᱼᱟ ᱚᱸᱰᱮᱼᱼ ᱟᱠᱟᱣᱟ ᱧᱮᱞ ᱵᱟᱲᱟ ᱟᱠᱚᱣᱟᱧ
ᱟᱪᱪᱷᱟ ᱟᱪᱪᱷᱟ,
ᱟᱨ ᱥᱚᱦᱚᱨ ᱵᱟᱡᱟᱨ ᱨᱮᱱᱟᱜ ᱠᱟᱛᱷᱟ ᱞᱟᱹᱭ ᱦᱩᱭᱱᱟ ᱚᱸᱰᱮ ᱫᱚᱼᱼ ᱟᱵᱚ ᱵᱚᱱ ᱧᱮᱞ ᱟᱠᱟᱫ ᱠᱟᱫ ᱠᱚᱣᱟ ᱥᱚᱦᱚᱨ ᱵᱟᱡᱟᱨ ᱨᱮᱫᱚ ᱠᱟᱹᱦᱩ ᱪᱮᱬᱮᱸ ᱵᱮᱥᱤ ᱠᱚ ᱛᱟᱦᱮᱸᱱᱟ ᱵᱟᱝ?
ᱦᱩᱸ
ᱠᱟᱹᱦᱩ ᱪᱮᱸᱬᱮ ᱦᱚᱸ ᱞᱟᱹᱭ ᱢᱮᱥᱮ ᱟᱵᱚ ᱟᱹᱰᱤ ᱛᱤᱱᱟᱹᱜ ᱠᱤᱪᱷᱩ ᱨᱮᱠᱚ ᱩᱯᱚᱠᱟᱨ ᱵᱚᱱᱟ ᱥᱮ, ᱧᱮᱞᱛᱮ ᱠᱟᱸ ᱠᱟᱸ ᱠᱚ ᱨᱟᱜᱽ ᱨᱮᱦᱚᱸ ᱥᱮ ᱠᱟᱹᱦᱩ ᱪᱮᱬᱮᱸ ᱫᱚᱼᱼ ᱟᱵᱚ ᱟᱹᱰᱤ ᱠᱤᱪᱷᱩ ᱨᱮᱜᱮ ᱠᱚ ᱩᱯᱠᱟᱹᱨ ᱵᱚᱱ ᱜᱮᱭᱟ᱾ ᱡᱮᱞᱮᱠᱟ ᱫᱚ ᱟᱵᱚ ᱡᱟᱦᱟᱸ ᱱᱚᱝᱨᱟ ᱜᱮᱵᱚᱱ ᱜᱤᱰᱤᱼᱼ ᱠᱟᱜᱼᱟ ᱥᱮ ᱚᱸᱵᱟ ᱦᱚᱸᱠᱚ ᱥᱟᱯᱷᱟᱭᱟ ᱛᱟᱦᱮᱸ ᱟᱵᱚᱣᱟᱜ ᱞᱟᱭᱚᱝ ᱥᱟᱯᱼᱼ ᱥᱟᱯᱷᱟ ᱥᱟᱹᱯᱷᱤ ᱠᱚ ᱫᱚᱦᱚᱭᱟ᱾
ᱮᱠᱫᱚᱢ ᱜᱮ,
ᱦᱩᱸᱢ ᱟᱨᱦᱚᱸᱼᱼ ᱚᱱᱠᱟᱜᱮ ᱟᱨᱦᱚᱸ ᱱᱮᱛᱟᱨ ᱢᱟ ᱤᱭᱩ ᱪᱮᱬᱮᱸ ᱵᱟᱠᱚ ᱧᱮᱞᱚᱜ ᱠᱟᱱ ᱜᱤᱼᱼ